ᱦᱮᱞᱳ
ᱦᱮᱸ ᱦᱮᱞᱳ
ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾ ᱪᱮᱜ ᱠᱚᱯᱮ ᱪᱤᱠᱟᱹᱭᱼᱟ
ᱪᱮᱫ ᱦᱚ ᱵᱟᱝᱟ ᱚᱲᱟᱜ ᱨᱮᱜᱮ ᱢᱮᱱᱟᱜ ᱟᱠᱟᱫ ᱞᱮᱭᱟ
ᱦᱮᱸ ᱫᱟᱜ ᱡᱟᱹᱲᱤ ᱠᱚᱫᱚ ᱚᱠᱟ ᱞᱮᱠᱟ ᱟᱯᱮ ᱥᱮᱱ
ᱫᱟᱜ ᱡᱟᱹᱲᱤ ᱠᱚᱫᱚ ᱚᱭ ᱯᱮ ᱯᱩᱱ ᱫᱤᱱ ᱫᱚ ᱟᱹᱰᱤ ᱡᱳᱨᱜᱮ ᱡᱟᱹᱯᱩᱫᱟᱜ ᱞᱮᱭᱟᱭ ᱫᱚᱢᱮ ᱜᱮ ᱡᱟᱹᱲᱤ ᱵᱟᱲᱟ ᱠᱮᱫᱟᱭ
ᱦᱮᱸ ᱮᱠᱷᱟᱱ ᱫᱚ ᱦᱟᱹᱠᱩ ᱦᱟᱹᱠᱩ ᱠᱚ ᱠᱟᱴᱠᱚᱢ ᱠᱚᱦᱚᱸ ᱵᱷᱟᱜᱮ ᱜᱮᱯᱮ ᱡᱚᱢ ᱠᱮᱫ ᱠᱚᱣᱟ
ᱦᱮᱸ ᱦᱟᱹᱠᱩ ᱠᱟᱴᱠᱚᱢ ᱠᱚᱫᱚ ᱵᱷᱟᱹᱜᱤ ᱜᱮ ᱞᱮ ᱡᱚᱢ ᱵᱟᱲᱟ ᱠᱮᱫ ᱠᱚᱣᱟ᱾ ᱫᱟᱜ ᱵᱟᱲᱟ ᱠᱮᱜᱟᱭ ᱛᱚ ᱫᱚᱢᱮ ᱫᱟᱜ ᱠᱚᱭ ᱪᱟᱯᱮᱞ ᱮᱫᱟ ᱟᱞᱮ ᱥᱮᱱ ᱫᱚ ᱟᱫᱚ ᱦᱟᱹᱠᱩ ᱠᱟᱴᱠᱚᱢ ᱫᱚ ᱵᱤᱥᱤ ᱧᱚᱜ ᱮ ᱠᱚ ᱨᱟᱠᱟᱵ ᱵᱟᱲᱟ ᱞᱮᱱᱟ
ᱦᱩᱸ ᱟᱫᱚ ᱱᱮᱛᱟᱨ ᱢᱟ ᱟᱥᱟᱲ ᱵᱚᱸᱜᱟ ᱵᱚᱞᱚ ᱞᱮᱱᱠᱷᱟᱱ ᱜᱮᱛᱚ ᱦᱟᱸᱜ ᱡᱟᱹᱯᱩᱫ ᱡᱟᱹᱯᱩᱫ ᱞᱮᱠᱷᱟᱱ ᱜᱮᱛᱚ ᱠᱟᱴᱠᱚᱢ ᱜᱚᱸᱜᱷᱟ ᱨᱚᱠᱚᱡ ᱠᱟ ᱠᱚᱪᱞᱟᱹ ᱠᱚᱠᱚ ᱩᱰᱩᱠᱚᱜᱼᱟ
ᱦᱮᱸ ᱦᱮᱸ ᱦᱮᱸ
ᱟᱯᱮ ᱥᱮᱱ ᱫᱚ ᱯᱩᱴᱠᱟᱹ ᱠᱚ ᱩᱫ ᱠᱚ ᱩᱰᱩᱠᱚᱜ ᱜᱮᱭᱟ ᱥᱮ ᱵᱟᱝ
ᱟᱞᱮᱥᱱ ᱫᱚ ᱯᱩᱨᱠᱟᱹ ᱩᱫ ᱠᱚᱫᱚ ᱦᱟᱸᱜ ᱵᱟᱝᱼᱟ ᱵᱟᱝ ᱵᱟᱞᱮ ᱧᱮᱞ ᱵᱟᱲᱟ ᱠᱟᱜ ᱠᱚᱫᱚ
ᱢᱟᱱᱮ ᱟᱯᱮᱥᱱ ᱫᱚ
ᱦᱮᱸ ᱟᱞᱮ ᱥᱮᱱ ᱫᱚ ᱦᱟᱸᱜ ᱯᱩᱴᱠᱟᱹᱣ ᱠᱚᱫᱚ ᱱᱚᱣᱟ ᱟᱥᱟᱲ ᱵᱚᱸᱜᱟ ᱵᱚᱞᱚ ᱞᱮᱠᱷᱟᱱ ᱜᱮ ᱠᱟᱹᱴᱤᱡ ᱠᱟᱹᱴᱤᱡ ᱚᱱᱠᱟ ᱡᱟᱹᱯᱩᱫ ᱵᱟᱲᱟ ᱧᱚᱜ ᱞᱮᱠᱷᱟᱱ ᱜᱮ ᱩᱱᱠᱩ ᱫᱚᱠᱚ ᱩᱰᱩᱠᱚᱜᱼᱟ ᱦᱟᱸᱜ ᱩᱫ ᱠᱚ ᱩᱰᱩᱠ ᱩᱫ ᱠᱚ ᱚᱢᱚᱱᱚᱜᱼᱟ ᱯᱩᱴᱠᱟᱹ ᱠᱚᱠᱚ ᱩᱰᱩᱠᱚᱜᱼᱟ
ᱦᱮᱸ ᱦᱮᱸ
ᱟᱨᱫᱚ ᱦᱟᱜ ᱯᱩᱴᱠᱟᱹ ᱠᱚᱫᱚ ᱦᱟᱸᱜ ᱵᱤᱨ ᱨᱮᱜᱮ ᱧᱟᱢᱚᱜᱼᱟ ᱱᱚᱝᱠᱟ ᱵᱟᱹᱫᱽ ᱠᱚᱨᱮ ᱫᱚ ᱚᱱᱟ ᱠᱷᱮᱛ ᱠᱚᱨᱮ ᱫᱚ ᱦᱟᱸᱜ ᱵᱟᱠᱚ ᱧᱟᱢᱚᱜᱼᱟ ᱠᱷᱮᱛ ᱠᱚᱨᱮ ᱦᱚᱸᱠᱚ ᱧᱟᱢ ᱞᱮᱠᱚ ᱧᱟᱢᱚᱜᱼᱟ ᱚᱱᱠᱟ ᱯᱩᱴᱠᱟᱹ ᱫᱚ ᱦᱟᱸᱜ ᱚᱱᱠᱟᱱ ᱠᱩ ᱫᱚ ᱡᱚᱢ ᱯᱩᱴᱠᱟᱹ ᱫᱚ ᱵᱟᱠᱚ ᱞᱟᱹᱭᱟᱠᱚ ᱩᱱᱠᱩ ᱫᱚ ᱦᱟᱸᱜ ᱱᱤᱠᱟ ᱮᱸ ᱵᱤᱥ ᱵᱤᱥ ᱠᱚ ᱛᱟᱦᱮᱸᱱᱟ ᱚᱱᱠᱟᱱᱟᱜ ᱯᱩᱴᱠᱟᱹ ᱞᱮᱠᱟ ᱜᱤ ᱧᱮᱞᱚᱜᱼᱟ᱾ ᱟᱫᱚ ᱵᱷᱤᱛᱤᱨ ᱨᱮ ᱩᱱᱠᱩᱢ ᱡᱚᱢ ᱞᱤᱠᱩ ᱠᱷᱟᱱ ᱩᱱᱠᱩᱣᱟᱜ ᱫᱚ ᱦᱟᱸᱜ ᱱᱤᱡᱮᱨᱟᱜ ᱦᱚᱲ ᱟᱵᱚᱣᱟᱜ ᱦᱚᱲᱢᱚ ᱨᱮᱫᱚ ᱦᱟᱸᱜ ᱚᱝᱠᱟ ᱵᱟᱭ ᱤᱭᱟᱹᱭᱟ ᱚᱱᱟ ᱫᱚ ᱟᱵᱚ ᱦᱮᱸᱜ ᱟᱵᱚᱱᱟ
ᱴᱟᱴᱠᱟ ᱟᱢ ᱚᱱᱟ ᱠᱚ ᱡᱩᱫᱤ ᱩᱛᱩ ᱠᱟᱛᱮᱢ ᱡᱚᱢ ᱞᱮᱠᱷᱟᱱ ᱦᱟᱸᱜ ᱟᱰᱤ ᱟᱢᱦᱚ ᱱᱩᱝᱠᱩ ᱱᱩᱠᱩ ᱠᱚᱜᱮ ᱯᱩᱴᱠᱟᱹ ᱠᱚ ᱞᱟᱹᱭᱟᱠᱚ ᱪᱚᱝ ᱦᱟᱸᱜ᱾ ᱟᱫᱚ ᱩᱱᱠᱩ ᱜᱮ ᱡᱩᱫᱤ ᱩᱛᱩ ᱠᱟᱛᱮᱢ ᱡᱚᱢ ᱠᱚᱣᱟ ᱦᱟᱸᱜ ᱟᱫᱚ ᱡᱚᱢ, ᱢᱟᱢ ᱡᱚᱢ ᱠᱚᱣᱟ ᱛᱟᱭᱱᱚᱢ ᱛᱮᱢ ᱡᱟᱹᱯᱤᱫᱟ ᱡᱩᱫᱤ ᱟᱨ ᱵᱮᱨᱮᱫ ᱜᱮ ᱵᱟᱢ ᱫᱟᱲᱮᱭᱟᱜᱼᱟ ᱦᱟᱸᱜ᱾
ᱟᱪᱪᱷᱟ ᱟᱪᱪᱷᱟ ᱪᱷᱟ ᱦᱮᱸ ᱩᱱᱠᱩ ᱡᱟᱦᱟᱸᱭ ᱵᱟᱹᱫᱽ ᱠᱚᱨᱮ ᱠᱚ ᱢᱮᱱᱟᱜ ᱩᱱᱠᱩ ᱯᱩᱴᱠᱟᱹ ᱫᱚ ᱢᱟᱱᱮ ᱵᱤᱥ ᱜᱮᱭᱟ ᱠᱚ ᱩᱱᱠᱩ ᱡᱚᱢ ᱞᱮᱠᱷᱟᱱ ᱦᱚᱲᱢᱚ ᱠᱚ ᱵᱟᱹᱲᱤᱪᱚᱜᱼᱟ ᱠᱷᱟᱨᱟᱯ ᱫᱟᱲᱮᱭᱟᱜᱼᱟ᱾
ᱦᱩᱸ ᱦᱩᱸ, ᱟᱫᱚ ᱦᱚᱲᱢᱚ ᱵᱟᱹᱲᱤᱡ ᱥᱟᱶᱛᱮ ᱟᱫᱚ ᱤᱭᱟᱹ ᱟᱫᱚ ᱦᱚᱲ ᱦᱚ ᱟᱢᱚᱢ ᱵᱟᱧᱪᱟᱜ ᱟ ᱥᱮ ᱵᱟᱝᱟ ᱦᱟᱸᱜ?
ᱟᱪᱪᱷᱟ ᱟᱪᱪᱷᱟ᱾ ᱛᱟᱦᱚᱞᱮ ᱩᱱᱠᱩ ᱵᱤᱨ ᱨᱮᱱ ᱯᱩᱴᱠᱟᱹ ᱫᱚ ᱪᱮᱫ ᱠᱟ ᱠᱚ ᱚᱛ ᱨᱮᱠᱚ ᱛᱚᱯᱟ ᱠᱚᱣᱟ ᱥᱮ ᱪᱮᱫᱠᱟ? ᱠᱚ ᱛᱟᱦᱮᱸᱱᱟ ᱩᱱᱠᱩ ᱯᱩᱴᱠᱟᱹ ᱫᱚ᱾
ᱩᱱᱠᱩ ᱫᱚ ᱩᱱᱠᱩ ᱫᱚ ᱦᱟᱸᱜ ᱵᱤᱨ ᱨᱮᱠᱚ ᱛᱟᱦᱮᱸᱱᱟ ᱩᱱᱠᱩ ᱫᱚ ᱦᱟᱸᱜ ᱚᱱᱠᱟ ᱚᱛ ᱨᱮᱜᱮᱠᱚ ᱛᱟᱦᱮᱸᱱᱟ ᱡᱟᱦᱟᱸ ᱠᱚᱨᱮ ᱚᱱᱠᱟ ᱵᱟᱹᱞᱤ ᱵᱟᱹᱞᱤ ᱦᱟᱥᱟ ᱥᱮ ᱱᱚᱨᱚᱢ ᱧᱚᱜ ᱦᱟᱥᱟ ᱛᱟᱦᱮᱸᱱᱟ, ᱚᱱᱟ ᱠᱚᱨᱮ ᱜᱮᱠᱚ ᱩᱸᱰᱩᱠ ᱩᱱᱠᱩ ᱫᱚ ᱟᱫᱚ ᱚᱱᱠᱟᱢ ᱧᱮᱞ ᱪᱤᱱᱦᱟᱹᱣ ᱫᱟᱲᱮᱭᱟᱭ ᱧᱮᱞ ᱪᱤᱱᱦᱟᱹᱣ ᱫᱟᱲᱮᱭᱟᱭ ᱠᱷᱟᱱ ᱚᱱᱟ ᱫᱚ ᱠᱟᱹᱴᱤᱡ ᱱᱟᱥᱮᱱᱟᱜ ᱠᱟᱹᱴᱤᱡ ᱵᱩᱴᱩᱵ, ᱚᱱᱟ ᱯᱟᱲᱟᱜ ᱠᱚᱜᱼᱟ ᱚᱱᱟ ᱦᱟᱥᱟᱴᱟᱜ ᱱᱟᱥᱮᱱᱟᱜ ᱚᱱᱠᱟ ᱪᱮᱛᱟᱱ ᱧᱚᱜ ᱜᱮ, ᱟᱫᱚ ᱚᱱᱟ ᱛᱤᱜᱤ ᱛᱚ ᱚᱱᱟ ᱚᱱᱟ ᱧᱮᱞ ᱡᱩᱫᱤᱢ ᱦᱚᱴᱚᱨ ᱦᱚᱴᱚᱨ ᱜᱚᱫ ᱠᱟᱜᱼᱟ ᱞᱟᱛᱟᱨ ᱨᱮ᱾ ᱛᱟᱷᱞᱮ ᱠᱷᱟᱱ ᱫᱚ ᱩᱱᱤ ᱫᱚ ᱪᱮᱛᱟᱱᱮ ᱯᱷᱮᱱ ᱩᱰᱩᱠᱚᱜᱼᱟ ᱦᱚᱴᱚᱨ ᱩᱰᱩᱠᱮᱭᱟᱢ᱾
ᱟᱪᱪᱷᱟ ᱟᱪᱪᱷᱟ᱾ ᱢᱟᱱᱮ ᱚᱱᱟ ᱦᱟᱥᱟ ᱚᱱᱟ ᱛᱩᱞ ᱠᱚᱜᱼᱟ ᱛᱚ ᱚᱱᱰᱮᱜᱮᱢ ᱵᱩᱡᱤᱭᱟ ᱡᱮ ᱱᱚᱸᱰᱮ ᱫᱚ ᱯᱩᱴᱠᱟᱹ ᱢᱮᱱᱟᱜ ᱠᱚᱣᱟ᱾
ᱦᱳᱭ ᱟᱫᱚ ᱩᱥᱩᱞ ᱧᱚᱜ ᱡᱩᱫᱤ ᱧᱮᱞᱚᱜᱼᱟ ᱦᱟᱸᱜ, ᱡᱮ ᱡᱩᱫᱤ ᱞᱟᱹᱭ ᱜᱟᱱᱚᱜᱼᱟ ᱦᱟᱸᱜ ᱡᱩᱫᱤ ᱚᱱᱟ ᱫᱟᱜ ᱠᱚ ᱱᱟᱞᱟ ᱠᱚ ᱚᱱᱟ ᱡᱚᱠᱷᱚᱱ ᱧᱩᱨᱩᱜᱼᱟ ᱦᱮᱸ, ᱟᱫᱚ ᱦᱟᱸᱜ ᱢᱤᱫ ᱫᱷᱟᱨᱮ ᱟ ᱵᱟᱞᱤ ᱠᱚᱢᱟ ᱩᱥᱩᱞ ᱧᱚᱜ ᱧᱮᱞᱚᱜᱼᱟ ᱦᱟᱸᱜ᱾
ᱦᱮᱸ ᱦᱮᱸ ᱟᱪᱪᱷᱟ ᱟᱪᱪᱷᱟ᱾
ᱟᱫᱚ ᱚᱱᱮ ᱚᱱᱠᱟ ᱜᱮ ᱦᱟᱸᱜ ᱚᱱᱟ ᱦᱚᱸ ᱢᱤᱫ ᱫᱷᱟᱨᱮ ᱜᱮ ᱩᱥᱩᱞ ᱧᱮᱞᱚᱜᱼᱟ ᱩᱱᱤ ᱫᱚ ᱜᱚᱴᱟ ᱫᱷᱟᱨᱮ ᱜᱮ ᱩᱥᱩᱞ ᱧᱮ ᱧᱮᱞᱚᱜ ᱟᱭ ᱡᱮ ᱡᱟᱦᱟᱸ ᱱᱤᱡ ᱜᱮ ᱢᱮᱱᱟᱜ ᱟᱠᱟᱫᱮ ᱞᱮᱠᱟᱜᱮ᱾
ᱚ ᱟᱪᱪᱷᱟ ᱟᱪᱪᱷᱟ ᱴᱷᱤᱠ ᱴᱷᱤᱠ᱾
ᱟᱫᱚ ᱦᱟᱸᱜ ᱡᱩᱫᱤ ᱚᱠᱚᱭ ᱤᱭᱟᱹ ᱟᱯᱮ ᱥᱮᱱ ᱦᱚᱸ ᱵᱟᱹᱱᱩᱜ ᱠᱟᱜ ᱠᱚᱣᱟ ᱟᱯᱮ ᱫᱚ ᱦᱟᱸᱜ ᱡᱩᱫᱤ ᱯᱩᱭᱞᱩ ᱯᱮ ᱧᱮᱞ ᱠᱚᱣᱟ ᱦᱟᱸᱜ ᱟᱫᱚ ᱯᱮ ᱞᱟᱹᱭᱟ ᱦᱟᱸᱜ᱾ ᱮᱞᱮ ᱪᱤᱞᱤ ᱪᱚ ᱢᱮᱱᱟᱜ ᱟᱠᱟᱫᱮᱭᱟ ᱩᱰᱩᱠᱚᱜ ᱞᱟᱹᱜᱤᱫ ᱮ ᱪᱤᱞᱤ ᱪᱚᱝ ᱦᱟᱸᱜ ᱚᱱᱠᱟ
ᱦᱮᱸ ᱦᱮᱸ ᱢᱟᱱᱮ ᱵᱚᱛᱚᱨ ᱜᱚᱫᱚᱜ ᱟᱢ ᱱᱮ ᱱᱤᱡᱮ ᱫᱚ ᱱᱟᱦᱟᱸᱜ ᱵᱟᱝ ᱧᱮᱞ ᱵᱟᱲᱟ ᱦᱩᱭ ᱟᱠᱟᱱᱟ ᱛᱚ ᱩᱱᱠᱩ ᱫᱚ ᱪᱤᱫ ᱠᱟ ᱦᱟᱸᱜ ᱠᱚ ᱢᱟᱜ ᱫᱟᱜ ᱱᱤᱡᱮ ᱡᱩᱫᱤᱢ ᱪᱟᱞᱟᱣ ᱠᱟᱛ ᱛᱚᱢ ᱧᱮᱞᱟ ᱛᱷᱟᱱᱮ ᱵᱚᱛᱚᱨ ᱜᱮᱢ ᱵᱩᱡᱷᱟᱹᱣᱼᱟ ᱞᱟᱹᱭ ᱪᱤᱞᱤ ᱪᱚᱸ ᱚᱸᱰᱮ ᱫᱚ ᱢᱮᱱᱟᱭᱟ ᱩᱥᱩᱞ ᱟᱠᱟᱱᱟᱭ᱾
ᱚᱸ ᱞᱟᱹᱭ ᱪᱤᱞᱤ ᱪᱚᱝ ᱮ ᱩᱰᱩᱜᱚᱜ ᱞᱟᱹᱜᱤᱫᱼᱟ ᱚᱱᱠᱟ? ᱜᱮ ᱜᱮᱨᱤᱡ ᱥᱮ ᱪᱤᱞᱤ ᱦᱟᱸᱜ ᱚᱱᱠᱟᱱᱤᱡ?
ᱛᱩ ᱩᱸ ᱫᱟᱨᱟᱭ ᱩᱫᱽ ᱫᱚ ᱪᱮᱫ ᱩᱫᱽ ᱠᱚ ᱚᱢᱚᱱᱚᱜ ᱜᱮᱭᱟ? ᱦᱮᱸ ᱥᱮ
ᱟᱞᱮ ᱥᱮᱱᱟᱜ ᱱᱮᱛᱟᱨ ᱫᱚ ᱡᱟᱹᱯᱩᱫ ᱫᱤᱱ ᱵᱟᱠᱷᱨᱟ ᱛᱮᱫᱚ ᱱᱤᱛᱚᱜ ᱫᱚ ᱩᱰᱩᱠᱚᱜᱼᱟ ᱦᱟᱸᱜ᱾ ᱵᱩᱱᱩᱢ ᱩᱫ ᱯᱟᱴᱠᱟ ᱩᱫ᱾ ᱦᱚᱸᱜ ᱛᱟᱨᱯᱚᱨᱮ ᱟᱨ ᱵᱩᱥᱩᱵ ᱩᱫ᱾
ᱟᱪᱪᱷᱟ ᱟᱪᱪᱷᱟ ᱟᱪᱪᱷᱟ
ᱟᱫᱚ ᱦᱟᱸᱜ ᱱᱮᱛᱟᱨ ᱫᱚ ᱚᱱᱮ ᱡᱟᱹᱯᱩᱫ ᱫᱤᱭᱟ ᱛᱚ ᱟᱫᱚ ᱡᱟᱹᱯᱩᱫ ᱞᱮᱠᱷᱟᱱ ᱜᱮ ᱦᱟᱜ ᱵᱩᱥᱩᱵ ᱠᱚᱫᱚ ᱥᱮᱭᱟᱜ-ᱟ
ᱟᱫᱚ ᱥᱮᱭᱟ ᱞᱮᱱ ᱠᱷᱟᱱ ᱜᱮ ᱟᱫᱚ ᱚᱸᱰᱮ ᱠᱷᱚᱱᱟᱜ ᱜᱮ ᱠᱟᱹᱡ ᱠᱟᱹᱡ ᱢᱤᱫᱴᱟᱝ ᱵᱟᱨᱭᱟ ᱢᱤᱫᱴᱮᱱ ᱵᱟᱨᱭᱟ ᱚᱱᱠᱟ- ᱵᱤᱥ ᱟᱸ ᱵᱤᱥ ᱩᱫ ᱞᱮᱠᱟ ᱩᱰᱩᱠᱚᱜ-ᱟ ᱟᱫᱚ ᱚᱱᱟ ᱫᱚ ᱦᱟᱸᱜ ᱥᱮᱬᱟ ᱧᱚᱜ ᱜᱮᱭᱟ ᱦᱟᱸᱜ ᱚᱱᱟ ᱫᱚ ᱟᱵᱚ ᱡᱟᱦᱟᱸ ᱪᱟᱛᱚᱢ ᱞᱮᱠᱟ ᱫᱟᱜ ᱡᱟᱹᱲᱤ ᱨᱮᱵᱚᱱ ᱵᱮᱣᱦᱟᱨᱮᱜ-ᱟ, ᱚᱱᱠᱟ ᱜᱮ ᱥᱮᱬᱟ ᱧᱚᱜ ᱥᱮᱬᱟ ᱧᱚᱜ ᱜᱮ
ᱩᱰᱩᱝᱜ-ᱟ ᱦᱮᱸ ᱟᱪᱪᱷᱟ ᱟᱪᱪᱷᱟ
ᱟᱨ ᱚᱱᱠᱟ ᱦᱟᱸᱜ ᱵᱩᱱᱩᱢ ᱩᱫ ᱫᱚ ᱦᱟᱸᱜ ᱦᱩᱭᱩᱜ ᱠᱟᱱᱟ ᱡᱮ ᱠᱟᱹᱴᱤᱡ ᱠᱟᱹᱴᱤᱡ ᱜᱮᱭᱟ ᱚᱱᱟ ᱫᱚ, ᱵᱟᱞᱮ ᱵᱟᱞᱮ ᱜᱮᱭᱟ ᱚᱱᱟ ᱫᱚ ᱡᱩᱫᱤ ᱯᱩᱡ ᱡᱳᱨᱛᱮᱢ ᱥᱟᱵ ᱜᱚᱫ ᱠᱟᱜ-ᱟᱢ ᱚᱱᱟ ᱫᱚ ᱯᱩᱨᱟᱹ ᱜᱮᱡᱮᱨ ᱜᱚᱫ ᱠᱟᱜ-ᱟᱢ
ᱚ ᱟᱪᱪᱷᱟ ᱟᱪᱪᱷᱟ
ᱱᱟᱱᱟ ᱵᱩᱱᱩᱢ ᱫᱷᱟᱨᱮ ᱫᱷᱟᱨᱮᱛᱮ ᱵᱩᱱᱩ ᱪᱮᱛᱟᱱ ᱢᱟᱱᱮ ᱜᱚᱴᱟ ᱯᱩᱨᱟ ᱵᱟᱦᱟ ᱫᱟᱨᱮ ᱜᱮᱢ ᱨᱚᱦᱚᱭ ᱟᱠᱟᱫ ᱞᱮ
ᱦᱮᱸ ᱦᱮᱸ
ᱵᱟᱦᱟ ᱫᱟᱨᱮᱢ ᱨᱚᱦᱚᱭ ᱟᱠᱟᱫ ᱞᱮᱠᱟ ᱜᱮ ᱧᱮᱞᱚᱜ ᱚᱱᱟ ᱫᱚ
ᱟᱪᱪᱷᱟ
ᱟᱫᱚ ᱴᱟᱴᱠᱟᱢ ᱧᱮᱞ ᱞᱮᱠᱷᱟᱱ ᱟᱫᱚ ᱵᱚᱛᱚᱨ ᱧᱚᱜ ᱜᱮᱢ ᱵᱩᱡᱷᱟᱹᱣᱟ ᱵᱚᱞᱮ ᱪᱮᱫ ᱠᱟᱱᱟ ᱱᱚᱣᱟ ᱫᱚ ᱳᱰᱤᱜᱟᱱ ᱜᱮ ᱩᱰᱩᱠ ᱟᱠᱟᱱ ᱫᱚ ᱵᱩᱱᱩᱢ ᱟᱨ ᱵᱩᱱᱩᱢ ᱨᱮᱜᱮ ᱮᱴᱟᱜ ᱨᱮᱦᱚᱸ ᱵᱟᱝ ᱩᱰᱩᱠ ᱞᱮᱱᱟ,
ᱦᱮᱸ ᱦᱮᱸ ᱢᱤᱫᱴᱷᱮᱱ ᱜᱮ ᱦᱟᱸᱜ ᱚᱢᱚᱱ ᱠᱚᱜ-ᱟ ᱛᱚ ᱤᱱᱟᱹᱠᱷᱟᱱ ᱵᱚᱛᱚᱨ ᱜᱮᱢ ᱵᱩᱡᱷᱟᱹᱣᱟ ᱪᱮᱫᱟᱜ ᱱᱚᱰᱮ ᱫᱚ ᱟᱹᱰᱤ ᱜᱟᱱ ᱚᱢᱚᱱ ᱠᱟᱱᱟ ᱮᱴᱟᱜ ᱠᱚᱨᱮ ᱫᱚ ᱵᱟᱝ ᱩᱰᱩᱠ- ᱠᱟᱱᱟ ᱟᱫᱚ ᱚᱱᱟ ᱫᱚ ᱵᱩᱱᱩᱢ ᱩᱫ ᱵᱩᱱᱩᱢ ᱨᱮᱜᱮ ᱦᱟᱸᱜ ᱩᱰᱩᱠᱚᱜ-ᱟ ᱛᱚ ᱮᱴᱟᱜ ᱨᱮᱫᱚ
ᱮ ᱦᱮᱸ ᱟᱫᱚ ᱦᱟᱸᱜ ᱴᱟᱴᱠᱟ ᱵᱚᱛᱚᱨ ᱜᱮᱢ ᱵᱩᱡᱷᱟᱹᱣ ᱜᱮᱭᱟᱞᱮ ᱯᱟᱪᱮᱪ ᱪᱚ ᱵᱤᱧ ᱠᱚ ᱠᱷᱟᱹᱛᱤᱨ ᱜᱮ ᱩᱰᱩᱠ ᱟᱠᱟᱱᱟ ᱥᱮ ᱪᱮᱫ ᱠᱚ ᱠᱷᱟᱹᱛᱤᱨ ᱥᱮ ᱩᱱᱠᱟ, ᱡᱟᱦᱟᱱ ᱡᱟᱦᱟᱱᱟᱜ ᱮ ᱵᱩᱦᱩᱱᱤᱧ ᱠᱟᱱᱟ ᱥᱮ ᱚᱱᱠᱟ ᱵᱚᱛᱚᱨ ᱦᱚᱪᱚᱧ ᱠᱟᱱᱟ ᱚᱱᱟ ᱠᱷᱟᱹᱛᱤᱨ ᱦᱩᱲᱩᱯ? ᱠᱟᱱᱟ ᱥᱮ ᱪᱮᱫ
ᱟᱨ ᱢᱤᱫᱴᱟᱝ ᱟᱫᱚ ᱟᱵᱚ ᱥᱟᱱᱛᱟᱲ ᱢᱟ ᱡᱷᱚᱛᱚ ᱦᱚᱲ ᱢᱟᱵᱚᱱ ᱧᱮᱞ ᱟᱠᱟᱜ-ᱟ ᱩᱫ ᱚᱠᱟ ᱞᱮ ᱠᱟᱱᱟ? ᱛᱟᱯᱚᱨᱮ ᱯᱩᱴᱠᱟᱹ ᱠᱚ ᱚᱠᱟ ᱞᱮᱠᱟᱱᱟ
ᱦᱮᱸ ᱦᱮᱸ
ᱟᱵᱚ ᱢᱚᱪᱟ ᱠᱚᱛᱮ ᱵᱚᱱ ᱟᱸᱡᱚᱢ ᱵᱟᱲᱟᱭ ᱟᱠᱟᱫ ᱟᱞᱮ ᱦᱚᱸ ᱟᱞᱮ ᱥᱮᱱ ᱫᱚ ᱯᱩᱴᱠᱟᱹ ᱢᱮᱱᱟᱜ ᱠᱚᱣᱟ ᱥᱮ ᱩᱫ ᱩᱰᱩᱠᱚᱜ ᱜᱮᱭᱟ, ᱩᱫ ᱟᱢ ᱡᱤᱞ ᱥᱟᱞᱟᱜ ᱮᱢ ᱩᱛᱩ ᱞᱮᱠᱷᱟᱱ ᱫᱚ ᱪᱚᱨᱚᱠ ᱧᱚᱜ ᱥᱤᱵᱤᱞ ᱧᱚᱜ ᱵᱷᱩᱡᱷᱟᱹᱜ-ᱟ᱾
ᱟᱪᱪᱷᱟ
ᱚᱱᱠᱟ ᱯᱷᱩᱴᱠᱟᱹ ᱦᱚᱸ ᱡᱩᱫᱤ ᱞᱟᱹᱭ ᱜᱟᱱᱚᱜ ᱠᱷᱟᱱ ᱫᱚ ᱚᱱᱠᱟ ᱜᱮ, ᱡᱩᱫᱤ ᱟᱢ ᱞᱮᱴᱚᱭᱟᱢ ᱵᱟᱝᱠᱤ ᱩᱛᱩᱭᱟᱢ ᱡᱟᱦᱟᱱᱟᱜ ᱚᱱᱠᱟ ᱟᱞᱩ ᱠᱚ ᱥᱟᱞᱟᱜ ᱥᱮ ᱚᱱᱠᱟ ᱥᱚᱵᱽᱡᱤ ᱥᱟᱞᱟᱜ ᱡᱩᱫᱤᱢ ᱩᱛᱩ ᱢᱮᱥᱟᱭ ᱠᱷᱟᱱ ᱫᱚ ᱚᱱᱟ ᱦᱚᱸ ᱪᱚᱨᱚᱠ ᱵᱩᱡᱷᱟᱹᱜ-ᱟ ᱟᱫᱚ ᱡᱟᱹᱥᱛᱤ ᱩᱱᱫᱚ ᱥᱤᱵᱤᱞ ᱧᱚᱜ ᱫᱚᱠᱚ ᱵᱩᱡᱷᱟᱹᱜ-ᱟ ᱱᱚᱣᱟ ᱞᱮᱴᱚ ᱡᱩᱫᱤᱢ ᱞᱮᱴᱚᱢ ᱛᱮᱭᱟᱨ ᱫᱟᱲᱮᱭᱟᱭ ᱠᱷᱟᱱ,
ᱟᱪᱪᱷᱟ ᱟᱪᱪᱷᱟ ᱢᱟᱱᱮ ᱯᱩᱴᱠᱟᱹ ᱫᱚ ᱦᱟᱸᱜ ᱵᱮᱥᱤ ᱫᱚ ᱞᱮᱴᱚ ᱨᱮᱜᱮ ᱦᱟᱸᱜ ᱠᱚ ᱥᱤᱵᱤᱞᱚᱜ-ᱟ ᱦᱟᱸᱜ,
ᱦᱮᱸ ᱦᱳ ᱦᱮᱸ ᱞᱮᱴᱚ ᱛᱮᱜᱮ ᱠᱚ ᱥᱤᱵᱤᱞᱟ, ᱟᱯᱮ ᱥᱮᱱ ᱫᱚ ᱛᱚᱵᱮ ᱪᱮᱫ ᱠᱚ ᱚᱱᱠᱟ ᱠᱚ ᱪᱟᱥ ᱜᱮᱭᱟ ᱵᱮᱥᱤᱨ ᱵᱷᱟᱜᱽ?
ᱟᱞᱮ ᱥᱮᱱ ᱫᱚ ᱪᱟᱥ ᱛᱮᱫᱚ ᱟᱞᱮ ᱢᱟᱱᱟ ᱵᱤᱞᱟᱹᱛ ᱫᱤᱥᱚᱢ ᱛᱚ,
ᱦᱮᱸ
ᱟᱫᱚ ᱱᱚᱛᱮ ᱫᱚ ᱵᱮᱥᱤ ᱫᱚ ᱚᱱᱟ ᱟᱱᱟᱡᱽ ᱠᱚᱜᱮ ᱪᱟᱥ ᱫᱚᱞᱮ ᱪᱟᱥ ᱵᱟᱲᱟᱭ ᱜᱮᱭᱟ ᱚᱱᱠᱟ ᱠᱚᱯᱤ ᱠᱷᱚᱱᱟᱜ ᱟᱞᱩ ᱠᱷᱚᱱᱟᱜ ᱯᱷᱩᱞ ᱠᱚᱯᱤ ᱯᱚᱴᱚᱞ ᱦᱳᱭ ᱚᱱᱟ ᱡᱤᱸᱜᱟᱹ ᱢᱤᱸᱜᱷᱟᱹ ᱡᱚᱛᱚ ᱚᱱᱟ ᱥᱚᱵᱽᱡᱤ ᱡᱟᱦᱟᱸ ᱜᱮ ᱢᱮᱱᱟᱜ ᱵᱤᱥᱤ ᱚᱱᱟ ᱠᱚᱜᱮ ᱪᱟᱥ ᱫᱚ ᱦᱩᱭᱩᱜᱼᱟ ᱟᱞᱮᱥᱮᱫ ᱫᱚ
ᱟᱪᱷᱟ
ᱟᱫᱚ ᱱᱮᱛᱟᱨ ᱫᱤᱱ ᱢᱟ ᱱᱟᱦᱟᱜ ᱚᱱᱟ ᱠᱚᱢᱟ ᱱᱟᱦᱟᱜ ᱵᱟᱠᱚ ᱨᱚᱦᱚᱭ ᱚᱱᱟ ᱜᱩᱯᱤ ᱠᱚ ᱯᱩᱞ ᱜᱩᱯᱤ ᱵᱟᱸᱫᱟᱷᱟᱠᱚ ᱚᱱᱟ ᱢᱟ ᱱᱟᱦᱟᱜ ᱨᱟᱵᱟᱝ ᱥᱤᱡᱤᱱ ᱨᱮᱱᱟᱜ ᱞᱮ ᱨᱚᱦᱚᱭᱟ
ᱟᱪᱪᱷᱟ ᱟᱪᱪᱷᱟ ᱚᱱᱟ ᱚᱱᱟ ᱵᱟᱸᱫᱟ ᱠᱚ ᱠᱚᱫᱚ ᱪᱮᱫ ᱠᱟ ᱯᱮ ᱨᱚᱦᱚᱭᱟ ᱚᱱᱟ ᱫᱚ ᱮᱨ ᱟᱯᱮ ᱥᱮ ᱚᱱᱟ ᱠᱚᱫᱚ ᱦᱟᱸᱜ ᱯᱮ ᱪᱟᱨᱟ ᱠᱚᱯᱮ ᱟᱹᱜᱩ ᱠᱟᱛᱮ ᱯᱮ ᱨᱚᱦᱚᱭᱟ
ᱱᱚᱣᱟ ᱫᱚ ᱱᱟᱦᱟᱜ ᱟᱞᱮ ᱫᱚ ᱪᱟᱨᱟ ᱨᱮᱜᱮ ᱞᱮ ᱠᱤᱨᱤᱧᱟ ᱡᱮᱢᱚᱱ ᱠᱟᱹᱴᱤᱡ ᱠᱟᱹᱴᱤᱡ ᱟᱸᱜ ᱪᱟᱨᱟ ᱠᱚ ᱟᱠᱷᱨᱤᱧᱟ ᱟᱠᱚ ᱵᱟᱡᱟᱨ ᱠᱚᱨᱮ ᱦᱟᱴ ᱠᱚᱨᱮ ᱠᱚᱨᱮ ᱪᱟᱨᱟ ᱫᱟᱨᱮ ᱟᱫᱚ ᱚᱱᱟᱜᱮ ᱟᱞᱮ ᱫᱚᱞᱮ ᱟᱹᱜᱩᱭ ᱛᱮ ᱟᱫᱚ ᱵᱟᱹᱫᱽ ᱨᱮᱱᱟᱜ ᱞᱮ ᱛᱚᱯ ᱢᱤᱫᱴᱟᱝ ᱢᱤᱫᱴᱮᱱ ᱠᱟᱛᱮᱜ ᱟᱫᱚ ᱚᱸᱰᱮ ᱠᱷᱚᱱᱟᱜ ᱜᱮ ᱥᱟᱨ ᱵᱤᱥ ᱟᱜ ᱟᱢ ᱚᱱᱟ ᱥᱟᱨ ᱠᱚ ᱵᱤᱥ ᱠᱚᱢ ᱮᱢᱟᱜᱼᱟ ᱤᱱᱟᱹ ᱠᱷᱟᱱ ᱜᱮ ᱦᱳᱭᱳᱜᱼᱟ
ᱟᱫᱚ ᱟᱹᱰᱤᱜᱟᱱ ᱦᱚᱲᱜᱮ ᱱᱤᱡᱮᱛᱮ ᱡᱟᱝ ᱟᱹᱜᱩ ᱠᱟᱛᱮ ᱠᱚ ᱪᱟᱨᱟᱭ ᱜᱮᱭᱟ
ᱦᱮᱸᱪᱷᱟ
ᱟᱫᱚ ᱟᱞᱮ ᱫᱚ ᱵᱤᱥᱤᱨ ᱵᱷᱟᱜᱽ ᱫᱚ ᱚᱱᱮ ᱪᱟᱨᱟ ᱫᱟᱨᱮ ᱜᱮᱞᱮ ᱠᱤᱨᱤᱧ ᱜᱮᱭᱟ
ᱟᱪᱷᱟ ᱟᱪᱷᱟ ᱚᱱᱟ ᱠᱚ ᱵᱤᱱᱟ. ᱵᱤᱱᱟᱹ ᱥᱤ ᱠᱚᱨᱮ ᱠᱚ ᱨᱚᱦᱚᱭᱟ ᱥᱮ ᱚᱱᱠᱟ ᱥᱤ ᱦᱟᱥᱟ ᱠᱚ ᱠᱟᱹᱴᱼᱟ ᱞᱚᱥᱚᱫ ᱧᱚᱜ ᱠᱟᱛᱮᱫ ᱠᱚ ᱨᱚᱦᱚᱭᱟ
ᱱᱚᱣᱟ ᱫᱚ ᱱᱟᱜ ᱥᱤ ᱫᱚᱠᱚ ᱥᱤᱭᱟ ᱢᱟᱱᱮ ᱞᱚᱥᱚᱫ ᱫᱚ ᱦᱟᱥᱟ ᱫᱚ ᱵᱟᱠᱚ ᱞᱚᱥᱚᱫᱟ ᱥᱤ ᱠᱟᱛᱮᱜ ᱯᱩᱨᱟᱹ ᱟᱞᱜᱟ ᱦᱟᱥᱟ ᱜᱮ ᱥᱤ ᱠᱟᱜ ᱟᱢ ᱜᱚᱴᱟ ᱟᱞᱜᱟ ᱡᱮᱢᱚᱱ ᱥᱤ ᱠᱟᱜ ᱠᱟᱛᱮ ᱪᱮᱫ ᱟᱞᱜᱟ ᱜᱮ ᱯᱩᱨᱟᱹ ᱛᱟᱦᱮᱱᱟ ᱞᱚᱥᱚᱫ ᱢᱚᱥᱚᱫ ᱱᱚᱸᱰᱮ ᱫᱚ ᱫᱟᱜ ᱢᱟᱜ ᱪᱮᱫ ᱦᱚᱸ ᱵᱟᱠᱚ ᱮᱢᱟᱜ ᱛᱟᱯᱚᱨᱮ ᱟᱫᱚ ᱱᱚᱝᱠᱟᱢ ᱞᱟᱭᱤᱱ ᱞᱟᱭᱤᱱ ᱛᱮᱢ ᱜᱟᱨ ᱤᱫᱤ ᱠᱮᱫᱼᱟ ᱦᱩᱰᱤᱧ ᱦᱩᱰᱤᱧ ᱮᱢ ᱠᱷᱟᱬᱟ ᱧᱚᱜ ᱠᱟᱛᱮ ᱚᱸᱰᱮ ᱜᱮ ᱪᱟᱨᱟ ᱫᱟᱨᱮᱢ ᱨᱚᱦᱚᱭ ᱤᱫᱤ ᱠᱮᱜᱼᱟ ᱠᱟᱹᱴᱤᱡ ᱯᱷᱟᱨᱟᱠ ᱯᱷᱟᱨᱟᱠ ᱧᱚᱜ ᱟᱞᱚ ᱥᱩᱨᱩᱜ ᱢᱟ ᱟᱨ ᱟᱞᱚ ᱦᱚᱸ ᱡᱤᱞᱤᱧᱚᱜ ᱢᱟ ᱤᱱᱠᱟᱹ ᱞᱟᱭᱤᱱ ᱞᱟᱭᱤᱱ ᱛᱮ ᱱᱚᱣᱟ ᱫᱚᱢ ᱨᱚᱦᱚᱭ ᱤᱫᱤ ᱠᱮᱜ ᱼᱟ
ᱟᱪᱷᱟ ᱚᱱᱠᱟ ᱛᱤᱱᱟᱹᱜ ᱜᱟᱱ ᱠᱷᱮᱛ ᱠᱚᱨᱮ ᱯᱮ ᱨᱚᱦᱚᱭ ᱜᱮᱭᱟ ᱚᱱᱠᱟ ᱢᱤᱫᱴᱮᱱ ᱵᱟᱨᱭᱟ ᱠᱷᱮᱛ ᱠᱚᱨᱮ ᱥᱮ ᱚᱱᱠᱟ ᱥᱮᱬᱟ ᱥᱮᱬᱟ ᱧᱚᱜ ᱟᱸᱻ ᱰᱷᱮᱨ ᱧᱚᱜ ᱠᱷᱮᱛ ᱠᱚᱨᱮ
ᱚᱱᱠᱟ ᱨᱚᱦᱚᱭ ᱫᱚ ᱢᱟᱱᱮ ᱵᱮᱥᱤ ᱵᱮᱥᱤ ᱜᱮᱞᱮ ᱨᱚᱦᱚᱭ ᱜᱮᱭᱟ ᱟᱸᱻ ᱢᱤᱫ ᱵᱤᱜᱷᱟᱹ ᱵᱟᱨ ᱵᱤᱜᱷᱟᱹ ᱵᱟᱹᱫᱽ ᱚᱱᱠᱟ ᱠᱚᱨᱮ ᱞᱮ ᱨᱚᱦᱚᱭ ᱜᱮᱭᱟ
ᱦᱮᱸ ᱟᱪᱷᱟ ᱟᱞᱮ ᱥᱮᱱ ᱫᱚ ᱚᱱᱟ ᱠᱚᱫᱚ ᱪᱟᱥ ᱵᱟᱝ ᱦᱩᱭᱩᱜᱼᱟ ᱛᱟᱦᱚᱞᱮ ᱠᱷᱟᱱ ᱟᱯᱮ ᱥᱮᱱ ᱢᱟ ᱚᱱᱟ ᱠᱚ ᱪᱟᱥ ᱦᱩᱭᱩᱜᱼᱟ ᱛᱟᱦᱚᱞᱮ ᱠᱷᱟᱱ ᱡᱤᱭᱟᱹᱞᱤ ᱠᱚᱠᱚ ᱦᱮᱡ ᱵᱟᱲᱟᱜ ᱜᱮᱭᱟ ᱥᱮ ᱵᱟᱝ ᱚᱱᱟ ᱠᱚ ᱡᱚᱢ ᱥᱮ ᱚᱱᱟ ᱠᱚ ᱟᱨ ᱠᱷᱩᱛᱤ ᱠᱚ ᱞᱟᱹᱜᱤᱫ
ᱦᱮᱸ ᱦᱤᱡᱩᱜ ᱜᱮᱭᱟ ᱠᱚ ᱫᱚᱢᱮ ᱜᱮ ᱱᱚᱜᱼᱚᱭ ᱧᱤᱫᱟᱹ ᱵᱮᱲᱟ ᱦᱮᱸ ᱨᱟᱵᱟᱝ ᱫᱤᱱ ᱫᱚ ᱫᱚᱢᱮ ᱜᱮᱠᱚ ᱦᱤᱡᱩᱜ ᱜᱮᱭᱟ ᱡᱚᱢ, ᱠᱷᱚᱛᱤ ᱜᱮᱛᱟ ᱞᱮ ᱜᱮᱭᱟ ᱠᱚ ᱟᱫᱚ ᱥᱤᱧ ᱵᱮᱲᱟ ᱫᱚᱢ ᱞᱟᱜᱟ ᱪᱟᱭᱮᱭᱟ ᱢᱮᱨᱚᱢ ᱰᱟᱝᱨᱤ ᱩᱱᱠᱩ ᱡᱟᱦᱟᱸ ᱜᱮ ᱟᱨ ᱧᱤᱫᱟᱹ ᱵᱮᱲᱟ ᱫᱚ ᱵᱤᱨ ᱨᱮᱱ ᱡᱟᱦᱟᱸᱭ ᱠᱚ ᱛᱟᱦᱮᱱᱟᱠᱚ ᱵᱤᱨ ᱠᱚᱨᱮ ᱠᱤ ᱵᱟᱝ ᱰᱟᱹᱦᱤ ᱚᱱᱠᱟ ᱠᱚ ᱛᱟᱦᱮᱸ ᱵᱟᱲᱟᱜ ᱜᱮᱭᱟ ᱛᱚ ᱟᱞᱮ ᱥᱮᱫ ᱢᱟ ᱱᱟᱦᱟᱜ ᱵᱤᱨ ᱠᱚ ᱵᱟᱹᱱᱩᱜ ᱟ ᱛᱚ ᱚᱱᱠᱟ ᱡᱟᱱᱣᱟᱨ ᱠᱚ ᱡᱤᱭᱟᱹᱞᱤ ᱠᱚ ᱩᱱ ᱠᱚ ᱛᱟᱦᱮᱱ ᱜᱮ ᱟᱫᱚ ᱩᱱᱠᱩ ᱠᱚ ᱧᱤᱫᱟᱹ ᱵᱮᱲᱟ ᱡᱚᱢ ᱠᱚ ᱦᱤᱡᱩᱜ ᱜᱮᱭᱟ ᱟᱫᱚ ᱧᱤᱫᱟᱹ ᱫᱚ ᱦᱟᱜ ᱚᱠᱚᱭᱮ ᱞᱟᱜᱟᱭᱮᱫ ᱠᱚᱣᱟ ᱚᱱᱠᱟ ᱫᱚ ᱧᱤᱫᱟᱹ ᱵᱮᱲᱟ ᱪᱤᱞᱤ ᱠᱚᱠᱚ ᱡᱚᱢ ᱠᱟᱜᱼᱟ ᱱᱟᱦᱟᱜ ᱡᱚᱢ ᱠᱷᱚᱠᱨᱚ ᱠᱟᱜ-ᱟ ᱠᱚ
ᱡᱮᱢᱚᱱ ᱧᱤᱫᱟᱹ ᱵᱮᱲᱟ ᱫᱚ ᱦᱟᱸᱜ ᱮ ᱡᱮ ᱥᱩᱠᱨᱤ ᱠᱚᱠᱚ ᱦᱤᱡᱩᱜ ᱠᱟᱱᱟ ᱵᱤᱨ ᱥᱩᱠᱨᱤ ᱠᱚ ᱛᱟᱦᱚᱞᱮ ᱠᱷᱟᱱ ᱩᱱᱠᱩ ᱢᱟ ᱠᱚ ᱦᱟᱜ ᱛᱟᱞᱦᱮ ᱩᱴᱟᱹ ᱞᱮᱠᱷᱟᱱ ᱜᱮᱛᱚ ᱚᱱᱟ ᱠᱚᱢᱟ ᱡᱷᱚᱛᱚ ᱠᱚ ᱩᱰᱩᱠ ᱪᱟᱵᱟᱭᱟ
ᱦᱮᱸ ᱦᱮᱸ ᱴᱷᱤᱠ ᱴᱷᱤᱠ ᱩᱱᱠᱩ ᱩᱴᱟᱹᱭᱟᱠᱚ ᱟᱫᱟᱱ ᱠᱚ ᱡᱚᱢ ᱠᱟᱜᱼᱟ ᱠᱷᱟᱱ ᱫᱚ ᱢᱟᱱᱮ ᱚᱱᱟ ᱫᱚ ᱥᱩᱫᱷᱩ ᱠᱷᱚᱛᱤ ᱟᱨ ᱠᱷᱩᱼᱼᱼ ᱩᱛᱩᱭ ᱜᱮᱭᱟ ᱩᱝᱠᱩ ᱟᱠᱚ ᱦᱚᱸ ᱩᱱᱟᱹᱜ ᱵᱟᱠᱚ ᱡᱚᱢ ᱠᱟᱫ, ᱩᱴᱟᱹᱭᱟᱠᱚ ᱚᱱᱟ ᱠᱚᱨᱮ ᱞᱟᱸᱰᱮ ᱠᱟᱹᱴᱤᱡ ᱮ ᱡᱚᱢ ᱠᱟᱜᱼᱟ ᱱᱟᱸᱰᱮ ᱠᱟᱹᱴᱤᱡ, ᱤᱱᱠᱟᱹ ᱛᱮᱜᱮᱠᱚ ᱤᱭᱟᱹ ᱪᱟᱵᱟ ᱠᱟᱜᱼᱟ ᱢᱟᱱᱮ ᱠᱷᱚᱛᱤ ᱭᱟᱠᱚ ᱵᱮᱥᱤ,
ᱮᱸᱻ
ᱟᱨ ᱡᱤᱭᱟᱹᱞᱤ ᱢᱟ ᱩᱱᱠᱩ ᱦᱚᱛᱚ ᱵᱤᱨ ᱨᱮᱢᱟ ᱚᱱᱠᱟ ᱡᱚᱢᱟᱜ ᱢᱟ ᱵᱟᱠᱚ ᱧᱟᱢ ᱜᱮᱭᱟ ᱦᱟᱸᱜ,
ᱩᱱᱠᱩ ᱢᱟ ᱞᱟᱡ ᱧᱮᱞ ᱨᱮᱸᱜᱮᱡ ᱡᱟᱞᱟᱛᱮ ᱩᱱᱠᱩ ᱢᱟᱜ ᱠᱚ ᱦᱤᱡᱩᱜ ᱜᱮᱭᱟ ᱥᱮ ᱚᱠᱟ ᱥᱮᱱ ᱞᱮ ᱪᱟᱞᱟᱣ ᱞᱮᱱ ᱠᱷᱟᱱ ᱡᱚᱢᱟᱜ ᱞᱮ ᱧᱟᱢᱟ ᱥᱮ ᱱᱚᱸᱰᱮ ᱞᱮ ᱪᱟᱞᱟᱣ ᱞᱮᱱᱠᱷᱟᱱ ᱯᱟᱪᱮᱫ ᱞᱮ ᱧᱟᱢ ᱜᱮᱭᱟ ᱠᱟᱹᱡ ᱛᱟᱞᱟᱝ ᱨᱮᱦᱚᱸ ᱞᱟᱡ ᱵᱤ ᱞᱟᱹᱜᱤᱫ ᱫᱚ,
ᱦᱮᱸ ᱴᱷᱤᱠ ᱛᱮᱭᱟᱨ ᱩᱝᱠᱩ ᱫᱚ ᱱᱚᱝᱠᱟ ᱫᱟᱬᱟ ᱜᱮ ᱫᱟᱬᱟᱭᱟ ᱠᱚ ᱚᱠᱟ ᱨᱮᱜᱮ ᱠᱚ ᱧᱟᱢᱟ ᱚᱸᱰᱮ ᱜᱮᱠᱚ ᱡᱚᱢᱟ, ᱢᱟᱱᱮ ᱫᱟᱬᱟ ᱫᱟᱬᱟ ᱛᱮ ᱧᱟᱢ ᱠᱮᱫ ᱠᱷᱟᱱᱮ ᱡᱚᱢ ᱠᱮᱫᱟᱭ, ᱩᱱᱠᱩ ᱫᱚ ᱚᱠᱟ ᱨᱮᱱᱟᱜ ᱚᱱᱠᱟ ᱱᱤᱡᱟ. ᱨ ᱫᱤᱥᱴᱚ ᱡᱮ ᱟᱵᱚ ᱡᱮᱢᱚᱱ ᱫᱟᱠᱟ ᱩᱛᱩ ᱤᱥᱤᱱ ᱠᱟᱫ ᱛᱮᱵᱚ ᱡᱚᱢ ᱟᱵᱚ, ᱩᱱᱠᱩ ᱫᱚ ᱚᱱᱠᱟ ᱫᱚ ᱱᱟᱜ ᱵᱟᱝ ᱛᱚ ᱩᱱᱠᱩ ᱫᱚ ᱡᱟᱦᱟᱸ ᱨᱮᱜᱮ ᱫᱟᱬᱟ ᱠᱮᱫᱟᱭ ᱧᱮᱞ ᱠᱮᱜ-ᱟᱭ ᱚᱸᱰᱮ ᱜᱮ ᱢᱮᱱᱟᱜᱼᱟ ᱡᱚᱢ ᱚᱸᱰᱮ ᱜᱮ ᱟᱫᱚᱭ ᱪᱟᱞᱟᱣ ᱮᱱᱟ,
ᱦᱮᱸ ᱧᱮᱞᱮᱭᱟᱢ ᱚᱠᱟ ᱥᱮᱱ ᱜᱮ ᱦᱟᱸᱜ ᱮ ᱢᱤᱫ ᱥᱚᱡᱷᱤᱭᱮ ᱛᱟᱲᱟᱢ ᱤᱫᱤᱭ ᱠᱟᱜ ᱚᱱᱟ ᱢᱟᱲᱟᱝ ᱨᱮ ᱡᱩᱫᱤ ᱡᱚᱢᱟᱜ ᱢᱮᱱᱟᱜ ᱠᱷᱟᱱ ᱟᱫᱚ ᱦᱟᱸᱜ ᱨᱮᱸᱜᱮᱡᱽ ᱡᱟᱞᱟ ᱫᱚ ᱦᱟᱸᱜ ᱮ ᱡᱚᱢ ᱜᱮᱭᱟᱭ ᱥᱮ,
ᱮᱠᱫᱚᱢ ᱮᱠᱫᱚᱢ ᱴᱷᱤᱠ,
ᱟᱫᱚ ᱩᱱᱤ ᱦᱚᱛᱚ ᱨᱮᱸᱜᱮᱡ ᱡᱟᱞᱟ ᱛᱚ ᱢᱟᱭ ᱫᱟᱬᱟᱱ ᱜᱮᱭᱟᱭ ᱞᱟᱹᱭ ᱟᱭ ᱱᱚᱛᱮᱧ ᱪᱟᱞᱟᱣ ᱞᱮᱱᱠᱷᱟᱱ ᱯᱟᱪᱮᱫ ᱪᱚ ᱡᱚᱢᱟᱜ ᱤᱧ ᱧᱟᱢ ᱜᱮᱭᱟ ᱠᱟᱹᱡ, ᱛᱟᱞᱟᱝ ᱨᱮᱦᱚᱸ ᱚᱱᱟ ᱞᱮᱠᱟ ᱜᱮ ᱞᱟᱡ ᱵᱤᱜ ᱛᱤᱧᱟᱹ ᱱᱤᱭᱟᱹᱛᱮ ᱨᱮᱦᱚᱸ, ᱫᱟᱭᱟ ᱜᱤᱧ ᱡᱚᱢ ᱵᱟᱲᱟᱭᱟ,
ᱴᱷᱤᱠ ᱴᱷᱤᱠ ᱦᱮᱸ ᱦᱮᱸ
ᱟᱯᱮ ᱥᱮᱱ ᱫᱚ ᱛᱚ ᱩᱱᱠᱩ ᱡᱤᱭᱤ ᱠᱚ ᱢᱮᱱᱟᱜ ᱟᱠᱟᱜ ᱠᱚᱣᱟ ᱥᱮ ᱵᱟᱝ?
ᱟᱞᱮ ᱥᱮᱫ ᱫᱚ ᱵᱟᱝ ᱩᱝᱠᱩ ᱡᱤᱞ ᱩᱱᱠᱩ ᱠᱚᱫᱚ ᱦᱟᱸᱜ ᱵᱟᱹᱱᱩᱜ ᱟᱠᱟᱜ ᱠᱚᱣᱟ ᱟᱞᱮ ᱥᱮᱫ ᱫᱚ, ᱚᱰᱮᱱ ᱠᱟᱫᱟ,
ᱟᱞᱮ ᱥᱮᱱ ᱫᱚ ᱠᱚ ᱚᱝᱠᱟ ᱫᱚᱠᱚ ᱟᱹᱥᱩᱞ ᱟᱠᱟᱫ ᱠᱚᱣᱟ ᱦᱮᱸ ᱦᱮᱸᱛᱚ,